ᱦᱳᱭ ᱡᱚᱦᱟᱨ ᱜᱮ ᱡᱚᱦᱟᱨ ᱜᱮ᱾ ᱦᱩᱸ ᱛᱟᱦᱞᱮ ᱦᱳᱭ ᱜᱚᱝᱠᱮ ᱵᱮᱥ ᱵᱟᱲᱟ ᱜᱮ᱾ ᱚᱸ ᱟᱨ ᱜᱚᱝᱠᱮ ᱛᱟᱦᱞᱮ ᱟᱯᱮ ᱠᱚᱥᱮᱱ ᱤᱭᱟᱹ ᱫᱚ ᱢᱟᱱᱮ ᱟᱛᱩ ᱴᱚᱞᱟ ᱠᱚᱨᱮᱱ ᱦᱚᱲ ᱡᱟᱦᱟᱸᱭ ᱠᱚ ᱥᱟᱱᱛᱟᱲ ᱦᱚᱲ ᱠᱚ ᱢᱟᱱᱮ ᱚᱠᱟᱞᱮ ᱮ ᱞᱟᱹᱭ ᱫᱟᱹᱧ ᱟᱯᱮ ᱟᱯᱮ ᱴᱚᱞᱟ ᱠᱚᱨᱮᱱ ᱟᱹᱛᱩ ᱴᱚᱞᱟ ᱠᱚᱨᱮᱱ ᱦᱚᱲ ᱠᱚ
ᱟᱪᱪᱷᱟ
ᱢᱟᱱᱮ ᱚᱠᱟ ᱞᱮᱠᱟᱛᱮ ᱠᱟᱹᱣᱰᱤ ᱠᱚᱠᱚ ᱟᱨᱡᱟᱣ ᱫᱟ? ᱪᱤᱠᱟᱹ ᱞᱮᱠᱟᱛᱮ ᱥᱚᱝᱥᱟᱨ ᱡᱤᱭᱚᱱ ᱥᱮ ᱥᱚᱝᱥᱟᱨ ᱜᱷᱟᱨᱚᱸᱡᱽ ᱠᱚ ᱪᱟᱹᱞᱩᱭᱮᱫ ᱛᱟᱠᱚᱣᱟ?
ᱚ
ᱪᱮᱫ ᱠᱚ ᱫᱟᱨᱟᱭ ᱛᱮ?
ᱢᱟᱱᱮ ᱟᱞᱮ ᱫᱚ ᱜᱚᱝᱠᱮ ᱮᱢᱱᱤ ᱛᱮᱫᱚ ᱟᱹᱛᱩ ᱴᱚᱞᱟ ᱦᱚᱲ ᱟᱫᱚ ᱟᱹᱛᱩ ᱴᱚᱞᱟ ᱦᱚᱲ ᱠᱷᱟᱹᱛᱤᱨ ᱛᱮ ᱮᱢᱱᱤᱛᱮ ᱟᱯᱱᱟᱨᱟᱜ ᱥᱮ ᱱᱤᱡᱮᱨᱟᱜ ᱢᱟᱛᱚ ᱮᱢᱱᱤ ᱛᱮ ᱪᱟᱥᱵᱟᱥ ᱢᱟᱛᱚ ᱢᱮᱱᱟᱜ ᱜᱮᱛᱟᱢᱟ,
ᱤᱱᱟᱹ ᱥᱟᱶᱛᱮ ᱡᱮᱢᱚᱱ ᱦᱮᱸ ᱚᱲᱟᱜ ᱵᱟᱨᱜᱮ ᱨᱮ ᱟᱱᱟᱡ ᱨᱚᱦᱚᱭ ᱢᱮᱱᱟᱜ ᱛᱟᱢᱟ ᱥᱟᱶᱛᱮ ᱟᱢᱟᱜ ᱡᱤᱵᱽ ᱡᱤᱭᱟᱹᱞᱤ ᱟᱹᱥᱩᱞ ᱠᱚ ᱢᱮᱱᱟᱜ ᱠᱚᱛᱟᱢᱟ᱾ ᱮᱸᱻ ᱢᱟᱱᱚ ᱫᱚ ᱡᱮ ᱟᱵᱚᱨᱮᱱ ᱡᱤᱵᱽ ᱡᱤᱭᱟᱹᱞᱤ ᱢᱟᱱᱮ ᱫᱚ ᱪᱤᱞᱮ? ᱰᱟᱝᱨᱤ, ᱢᱮᱨᱚᱢ, ᱠᱟᱰᱟ, ᱩᱱᱠᱩ ᱦᱚᱸ ᱢᱮᱱᱟᱜ ᱠᱚ ᱜᱮᱭᱟ᱾ ᱤᱱᱟᱹ ᱥᱟᱶ ᱛᱮ ᱡᱮᱢᱚᱱ ᱮᱠᱫᱚᱢ ᱚᱲᱟᱜ ᱥᱩᱨ ᱨᱮᱱ ᱡᱮᱢᱚᱱ ᱥᱤᱢ ᱢᱮᱱᱟᱜ ᱠᱚᱣᱟ᱾ ᱦᱮᱸᱥᱮ ᱮᱸ ᱟᱫᱚ ᱥᱤᱢ ᱠᱚ ᱢᱟᱡᱷᱮ ᱥᱟᱡᱷᱮ ᱟᱠᱷᱨᱤᱧ ᱵᱟᱲᱟ ᱦᱩᱭᱳᱜ ᱜᱮᱭᱟ᱾ ᱟᱻ
ᱟᱪᱪᱷᱟ
ᱦᱮᱸ ᱟᱨ ᱚᱝᱠᱟ ᱢᱚᱴᱟᱢᱩᱴᱤ ᱪᱟᱥ ᱵᱟᱥ ᱠᱟ ᱠᱟᱛᱮᱜ ᱢᱟ ᱡᱟᱦᱟᱸ ᱧᱟᱢᱚᱜ ᱠᱟᱱᱟ ᱚᱱᱟᱢᱟ ᱚᱲᱟᱜ ᱨᱮᱜᱮ ᱢᱟ ᱠᱤᱪᱷᱩ ᱫᱚ ᱦᱩᱭᱩᱜ ᱠᱟᱱᱟ ᱛᱟᱨᱯᱚᱨ ᱫᱚ ᱠᱤᱪᱷᱩ ᱫᱚ ᱢᱟᱱᱮ ᱵᱟᱡᱟᱨ ᱨᱮ ᱟᱠᱷᱨᱤᱧ ᱠᱟᱛᱮᱜ ᱡᱟᱦᱟᱸ ᱯᱩᱭᱥᱟᱹ ᱦᱤᱡᱩᱜ ᱠᱟᱱᱟ ᱤᱱᱟᱹ ᱥᱟᱶᱛᱮ ᱟᱸᱻᱜ ᱦᱳᱭᱛᱳ ᱦᱟᱸᱜ ᱥᱤᱡᱤᱱ ᱨᱮᱢᱟ ᱟᱵᱚ ᱵᱚᱱ ᱪᱟᱥ ᱫᱟ ᱛᱟᱯᱚᱨᱮ ᱥᱤᱡᱤ ᱨᱮᱢᱟ ᱢᱟ ᱛᱚ ᱟᱵᱚ ᱫᱚ ᱦᱟᱸᱜ ᱚᱱᱠᱟ ᱠᱟᱹᱣᱰᱤ ᱠᱚᱫᱚ ᱵᱟᱵᱚᱱ ᱧᱟᱢ ᱫᱟ ᱢᱟᱱᱮ ᱡᱟᱦᱟᱸ ᱱᱤᱡᱮᱨᱟᱜ ᱡᱚᱢ ᱞᱟᱹᱜᱤᱜ ᱛᱮ ᱛᱟᱦᱮᱱ ᱠᱟᱱᱟ, ᱛᱟᱯᱚᱨᱮ ᱤᱱᱟᱹ ᱥᱟᱶᱛᱮ ᱵᱟᱡᱟᱨ ᱠᱟᱹᱢᱤ ᱠᱚ ᱠᱤᱪᱷᱩ ᱢᱮᱱᱟᱜ ᱟ ᱛᱚ, ᱤᱱᱟᱹ ᱠᱚᱛᱮ, ᱤ ᱢᱳᱚᱴᱟᱢᱩᱴᱤ ᱟᱞᱮ ᱫᱚ ᱠᱟᱹᱣᱰᱤ ᱠᱚᱞᱮ ᱟᱨᱡᱟᱣ ᱫᱟ᱾ ᱟᱫᱚ ᱜᱚᱝᱠᱮ, ᱟᱨ ᱟᱯᱮ ᱥᱮᱜ ᱫᱚ ᱜᱚᱝᱠᱮ ᱛᱷᱟᱞᱮ?
ᱦᱩᱸ ᱜᱩ ᱟᱞᱮ ᱥᱮᱫ ᱦᱚᱼᱝᱠᱮ ᱡᱟᱦᱟᱢ ᱞᱟᱹᱭ ᱠᱮᱜᱼᱟ, ᱚᱱᱠᱟ ᱜᱮ᱾ ᱢᱮᱱᱠᱷᱟᱱ ᱟᱞᱮ ᱥᱮᱱ ᱫᱚ, ᱡᱟᱹᱥᱛᱤ ᱠᱟᱭᱛᱮ ᱟᱹᱰᱤᱜᱮ ᱟᱛᱳ ᱴᱚᱞᱟ ᱦᱚᱲ ᱫᱚ! ᱠᱚ ᱩᱱᱠᱩ ᱢᱟ ᱡᱷᱚᱛᱚ ᱜᱮ, ᱪᱟᱥ-ᱵᱟᱥ ᱛᱟᱨᱯᱚᱨ ᱱᱩᱠᱩ ᱡᱤᱵᱽ ᱡᱤᱭᱟᱹᱞᱤ ᱪᱮᱛᱟᱱ ᱜᱮ, ᱢᱟᱱᱮ ᱱᱩᱠᱩ ᱪᱮᱛᱟᱱ ᱴᱮᱦᱟᱴ ᱠᱟᱛᱮᱜ ᱜᱮ ᱟᱠᱚᱣᱟᱜ ᱥᱚᱝᱥᱟᱨ ᱡᱤᱭᱚᱱ ᱫᱚᱠᱚ, ᱢᱟᱱᱮ ᱞᱟᱦᱟ ᱥᱮᱫ ᱠᱚᱫᱚ ᱞᱟᱦᱟ ᱤᱫᱤ ᱛᱟᱠᱚᱣᱟ᱾ ᱪᱮᱫᱟᱜ ᱥᱮ ᱱᱩᱠᱩᱣᱟᱜ ᱢᱟ, ᱚᱞᱚᱜ ᱯᱟᱲᱦᱟᱣ ᱦᱚᱸ ᱡᱟᱹᱥ- -ᱛᱤ ᱵᱟᱝᱠᱚ ᱚᱞᱚᱜ ᱯᱟᱲᱦᱟᱣ ᱠᱟᱱᱟ, ᱩᱝᱠᱩ ᱡᱷᱚᱛᱚ ᱜᱮ, ᱚᱱᱟ ᱪᱟᱥ-ᱵᱟᱥ ᱪᱮᱛᱟᱱ ᱜᱮ ᱴᱮᱦᱟᱴ ᱢᱮᱱᱟᱜ ᱠᱚᱣᱟ᱾ ᱡᱟᱦᱟᱸ ᱪᱟᱥ ᱠᱟᱛᱮᱜ, ᱦᱩᱲᱩ ᱪᱟᱣᱞᱮ ᱠᱚ ᱟᱨᱡᱟᱣᱟ, ᱚᱱᱟ ᱜᱮᱹᱣ ᱠᱚ ᱟᱹᱠᱠᱷᱨᱤᱧᱟ, ᱚᱱᱟ ᱠᱷᱨᱤᱧ ᱠᱟᱛᱮᱜ ᱜᱮ, ᱟᱠᱚᱣᱟᱜ ᱡᱟᱦᱟᱸ ᱠᱟᱹᱣᱰᱤ ᱠᱚ ᱧᱟᱢᱟ ᱚᱱᱟ ᱦᱚᱸ ᱟᱠᱚᱣᱟᱜ ᱥᱚᱝᱥᱟ ᱡᱤᱭᱚᱱ ᱨᱮ, ᱠᱟᱹᱢᱤ ᱠᱚ ᱞᱟᱜᱟᱣᱟ᱾ ᱚᱱᱟ ᱥᱟᱶ-ᱥᱟᱶᱛᱮ, ᱡᱟᱦᱟᱸ ᱮᱸᱦ ᱥᱚᱵᱽᱡᱤ ᱠᱚᱠᱚ ᱨᱚᱦᱚᱭᱟ, ᱚᱱᱟ ᱠᱚᱦᱚᱸ ᱠᱚ ᱟᱠ ᱠᱷᱨᱤᱧᱟ, ᱟᱲᱟᱜ ᱥᱟᱠᱟᱢ ᱠᱚ, ᱚᱱᱟ ᱠᱚᱦᱚᱸ ᱠᱚ ᱟᱹᱠᱷᱨᱤᱧᱟ᱾ ᱟᱨ ᱥᱟᱶᱛᱮ ᱵᱤᱨ ᱚᱠᱚ ᱪᱟᱞᱟᱜ ᱜᱮᱹᱭᱟ, ᱵᱤᱨ ᱠᱷᱚᱱ ᱥᱟᱠᱟᱢ ᱠᱚ ᱦᱮᱴᱮᱡ ᱟᱹᱜᱩᱭᱟ᱾ ᱦᱮᱴᱮᱡ ᱟᱹᱜᱩ ᱠᱟᱛᱮᱜ, ᱯᱟᱛᱲᱟ ᱠᱚ ᱡᱩᱫᱟ ᱟᱨ ᱚᱱᱟ ᱯᱟ- -ᱛᱲᱟ ᱠᱚ-ᱠᱚ ᱟᱠᱷᱨᱤᱧ ᱵᱟᱲᱟᱭᱟ᱾ ᱚᱱᱠᱟ ᱠᱟᱛᱮᱜ ᱪᱟᱞᱟᱜᱼᱟ ᱟᱨ ᱥᱟᱶᱛᱮ ᱡᱟᱼᱟᱢ ᱞᱟᱹᱭ ᱠᱮᱫᱟ, ᱡᱤᱵᱽ ᱡᱤᱭᱟᱹᱞᱤ᱾ ᱩᱱᱠᱩ ᱢᱟ ᱢᱮᱱᱟᱜ ᱠᱚᱜᱮᱭᱟ, ᱥᱤᱢ ᱠᱚ ᱢᱮᱱᱟᱜ ᱠᱚᱣᱟ, ᱥᱩᱠᱨᱤ ᱠᱚ ᱢᱮᱱᱟᱜ ᱠᱚᱣᱟ, ᱰᱟᱝᱨᱤ ᱠᱚ ᱢᱮᱱᱟᱜ ᱠᱚᱣᱟ᱾ ᱟ ᱱᱩᱠᱩ ᱠᱚ ᱟᱠᱷᱨᱤᱧ ᱠᱟ- -ᱛᱮᱜ ᱦᱚᱸ ᱢᱮᱜᱴᱮᱱ ᱴᱟᱠᱟ ᱯᱚᱭᱥᱟ ᱫᱚ, ᱟᱨᱡᱟᱣ ᱜᱟᱱᱚᱜ ᱜᱮᱭᱟ᱾ ᱟᱨ ᱰᱟᱸᱜᱽᱨᱤ ᱨᱮᱹ, ᱰᱟᱸᱜᱽᱨᱤᱭᱟᱜ ᱫᱚ ᱡᱟᱦᱟᱸ, ᱜᱟᱹᱭ ᱠᱚ, ᱩᱝᱠᱩᱣᱟᱜ ᱛᱚᱶᱟ ᱚᱱᱟ ᱦᱚᱸ ᱟᱹᱠᱷᱨᱤᱧ ᱦᱩᱭᱩᱜ ᱜᱮᱭᱟ, ᱚᱱᱟ ᱟᱠᱷᱨᱤᱧ ᱠᱟᱛᱮ ᱦᱚᱸ ᱠᱟᱹᱣᱰᱤ ᱫᱚ ᱧᱟᱢᱚᱜ ᱜᱮᱭᱟ᱾ ᱱᱚᱠᱠᱟ ᱠᱟᱛᱮᱜ ᱜᱮ, ᱟᱨᱠᱤ ᱪᱟᱞᱟᱜ ᱜᱮᱭᱟ, ᱡᱟᱹᱥᱛᱤ ᱠᱟᱭᱛᱮ᱾
ᱠᱟᱱᱟᱲᱟ᱾
ᱦᱳᱭ, ᱟᱨ ᱟᱯᱮ ᱥᱮᱱ ᱫᱚ ᱚᱱᱠᱟ, ᱚᱞᱚᱜ ᱯᱟᱲᱦᱟᱣ ᱠᱚᱨᱮ ᱚᱠᱟ ᱞᱮᱠᱟ, ᱡᱚᱯᱲᱟᱣ ᱢᱮᱱᱟᱜ ᱠᱚᱣᱟ ᱟᱯᱮᱥᱮᱱ?
ᱚᱞᱚᱜ ᱯᱟᱲᱦᱟᱣ ᱜᱚᱝᱠᱮ, ᱠᱟᱴᱤᱡ ᱟᱞᱮ ᱫᱚ, ᱠᱟᱹᱴᱤᱡ ᱞᱮ ᱮ, ᱵᱟᱡᱟᱨᱞᱮ ᱥᱩᱨ ᱧᱚᱜ ᱜᱮᱭᱟ ᱜᱚᱢᱠᱮ, ᱟᱫᱚᱻ ᱢᱟᱱᱮ ᱚᱞᱚᱜ ᱯᱟᱲᱦᱟᱣ ᱢᱟ ᱢᱮᱱᱟᱜ ᱜᱮᱭᱟ, ᱟᱫᱚ! ᱢᱟᱱᱮ ᱡᱷᱟᱭ ᱦᱟᱯᱲᱟᱢ ᱛᱟᱠᱚ ᱠᱚ ᱛᱟᱦᱮᱸ ᱠᱟᱱᱟ, ᱩᱱᱠᱩ ᱢᱟ ᱚᱞᱚᱜ ᱯᱟᱲᱟ ᱢᱟᱱᱟᱹᱜ ᱵᱟᱠᱚ ᱵᱟᱲᱟᱭ ᱛᱷᱟᱸᱦ ᱛᱚ! ᱱᱤᱛᱳᱜ ᱡᱟᱦᱟᱸᱭ, ᱦᱟ ᱡᱩᱣᱟᱹᱱ ᱩᱢᱮᱨ ᱠᱚᱲᱟ ᱜᱤᱫᱽᱨᱟᱹ ᱠᱚᱸ, ᱱᱩᱝᱠᱩ ᱜᱮ ᱚᱞᱚᱜ ᱯᱲᱟ ᱥᱮ ᱡᱚᱯᱲᱟᱣ ᱢᱮᱱᱟᱜ ᱠᱚᱣᱟᱫᱚ ᱠᱷᱩᱵ ᱮᱠᱴᱟ, ᱡᱮ ᱱᱚ ᱚᱞᱚᱜ ᱯᱟᱲᱦᱟᱣ ᱠᱟᱛᱮᱜ ᱡᱟᱦᱟᱱᱟᱜ ᱠᱚ ᱟ ᱠᱟᱢᱤᱭᱫᱟ ᱚᱱᱠᱟ ᱫᱚ ᱵᱟᱝᱟ, ᱛᱚᱵᱮ, ᱚᱸᱭ ᱮᱦᱛᱚᱵ ᱠᱟᱱᱟ ᱚᱞᱚᱜ ᱯᱟᱲᱟᱣ ᱨᱮ, ᱟᱫᱚ ᱮᱢᱱᱤ ᱛᱮ ᱚᱞᱚᱜ ᱯᱟᱲᱦᱟᱣ ᱠᱚᱛᱛᱮ ᱜᱮᱹᱞᱮᱹ ᱛᱚ ᱠᱚᱢᱠᱮ ᱢᱟᱱᱮ, ᱠᱟᱹᱣᱰᱤ ᱱᱟᱜ ᱢᱟ ᱞᱟᱜᱷᱟᱜ ᱠᱟᱱ!
ᱠᱟᱹᱣᱰᱤ ᱫᱚ ᱞᱟᱜᱟᱜ ᱜᱮᱭᱟ, ᱦᱳᱭ-ᱦᱳᱭ᱾
ᱦᱮᱸ ᱟᱫᱚ
ᱵᱟᱢᱤᱱ ᱞᱟᱹᱭ ᱥᱟᱠᱟᱢ ᱠᱚᱭ ᱤᱭᱟᱹᱭᱮᱫᱟ, ᱟᱞᱮ ᱜᱚᱢᱠᱮ ᱟᱫᱚ, ᱪᱤᱠᱟᱹᱭᱟᱠᱚ ᱦᱮᱸ ᱥᱟᱠᱟᱢ ᱠᱚ ᱦᱮᱴᱮᱡ ᱠᱟᱛᱮᱜ ᱚᱱᱟ ᱠᱚᱜᱮ ᱥᱤᱞᱟᱹᱭ ᱠᱟᱛᱮᱫ ᱠᱚ ᱟᱞᱮ ᱥᱮᱫ ᱫᱥᱮ ᱵᱟᱡᱟᱨ ᱨᱮᱠᱚ, ᱥᱩᱨ ᱧᱚᱜ ᱜᱮᱭᱟ ᱥᱮ ᱵᱟᱡᱟᱨ ᱟᱠᱷᱨᱤᱧ ᱮᱫᱟ, ᱟᱫᱚ ᱟᱸᱜ, ᱟᱨ ᱦᱚᱸ ᱱᱮᱛᱟᱨ ᱫᱚ ᱜᱚᱝᱠᱮ ᱪᱤᱠᱟᱹ ᱠᱟᱱᱟ ᱚᱱᱟ ᱥᱟᱠᱟᱢ ᱜᱮ ᱱᱤᱛᱚᱜ ᱫᱚ, ᱛᱤ ᱛᱮ ᱚᱱᱮ ᱯᱮᱴᱮᱡ ᱢᱮ ᱛᱟᱨᱮᱡ ᱛᱮ ᱵᱟᱠᱚ ᱥᱤᱞᱟᱹ ᱭᱟ, ᱤᱱᱟᱹ ᱯᱚᱨᱮ ᱟᱨᱦᱚᱸ ᱟᱱᱮ, ᱢᱤᱥ ᱡᱛᱩ ᱠᱚ ᱥᱤᱞᱟᱹᱭᱮᱫᱟ ᱜᱚᱝᱠᱮ ᱢᱟᱱᱮ ᱰᱷᱮᱨ ᱧᱚᱜ ᱚᱱᱟ ᱫᱚ ᱟᱨᱚ ᱠᱟᱹᱣᱰᱤ ᱧᱚᱜ ᱧᱟᱢᱚᱜ ᱠᱟᱱᱟ
ᱦᱳᱭ, ᱚᱱᱟ ᱫᱚ, ᱧᱟᱢᱚᱜ ᱜᱮᱭᱟ ᱛᱚ ᱡᱟᱦᱟᱸ ᱵᱟᱯᱞᱟ ᱚᱲᱟᱜ ᱠᱚᱨᱮ ᱡᱟᱦᱟᱸ ᱫᱚᱠᱟᱱ ᱫᱟᱱᱤ ᱠᱚᱨᱮ ᱦᱳᱴᱮᱞ ᱠᱚᱨᱮ ᱚᱱᱟ ᱠᱚᱨᱮ ᱚᱱᱟ ᱯᱟᱛᱲᱟ ᱠᱚᱫᱚ ᱠᱚ ᱤᱫᱤᱭᱟ ᱠᱚ ᱠᱟᱹᱢᱤ ᱨᱮ ᱞᱟᱜᱟᱜ-ᱟ
ᱦᱳᱭ ᱦᱳᱭ ᱦᱳᱭ ᱟᱞᱮ ᱥᱮᱫ ᱫᱚ ᱜᱚᱝᱠᱮ ᱫᱚᱢᱮ ᱯᱟᱛᱲᱟ ᱨᱮᱱᱟᱜ ᱫᱚᱢᱮ ᱟᱢᱫᱟᱱᱤ
ᱦᱩᱸ ᱚᱱᱟ ᱢᱟ ᱦᱩᱭᱩᱜ ᱜᱮᱭᱟ ᱯᱟᱛᱲᱟ ᱨᱮᱜᱮ ᱛᱚ ᱫᱟᱠᱟ ᱠᱚᱫᱚ ᱡᱚᱢᱚᱜᱚᱜ-ᱟ ᱛᱷᱟᱹᱨᱤ ᱠᱷᱚᱱᱟᱜ ᱢᱟ ᱯᱟᱛᱲᱟ ᱠᱚᱨᱮ ᱜᱮ ᱫᱟᱠᱟ ᱩᱛᱩ ᱛᱚᱵᱮ ᱠᱚ ᱥᱤᱵᱤᱞ ᱜᱮᱭᱟ
ᱚᱱᱟ ᱢᱟ ᱴᱷᱤᱠ ᱜᱮᱵᱤᱱ ᱞᱟᱹᱭ ᱠᱮᱫᱟ ᱜᱚᱝᱠᱮ ᱟᱫᱚ ᱜᱚᱝᱠᱮ ᱟᱱᱟᱡ ᱠᱚ ᱨᱚᱦᱚᱭ ᱠᱟᱛᱮᱫ ᱫᱚ ᱢᱟᱱᱮ ᱠᱟᱹᱣᱰᱤ ᱠᱚᱫᱚ ᱚᱠᱟ ᱞᱮᱠᱟ ᱦᱩᱭᱩᱜ ᱜᱮᱛᱟ ᱯᱮᱭᱟ ᱢᱟᱱᱮ ᱟᱱᱟᱡ ᱢᱟᱛᱚ ᱮᱢᱱᱤ ᱛᱮᱵᱮᱱ ᱵᱩᱡᱽ ᱫᱟᱲᱮᱭᱟᱜ ᱠᱟᱱᱟ ᱢᱟᱱᱮ ᱥᱤᱡᱤᱱ ᱨᱮᱜᱮ ᱦᱩᱭᱩᱜ ᱠᱟᱱᱟ
ᱦᱳᱭ ᱤᱱᱠᱟᱹ ᱚᱱᱟ ᱢᱟ ᱡᱚᱛᱚ ᱜᱮ ᱥᱤᱡᱤᱱ ᱫᱚ ᱢᱮᱱᱟᱜ-ᱟ
ᱦᱳᱭ ᱟᱨᱚ ᱢᱤᱫ ᱴᱟᱝ ᱠᱟᱛᱷᱟ ᱫᱚ ᱦᱩᱭᱩᱜ ᱠᱟᱱᱟ ᱟᱨᱚ ᱟᱯᱮ ᱥᱮᱫ ᱫᱚ ᱯᱟᱪᱮᱫ ᱞᱤᱸᱜᱤ ᱫᱟᱜ ᱢᱮᱱᱟᱜ-ᱟ ᱜᱚᱝᱠᱮ
ᱞᱤᱸᱜᱤ ᱫᱟᱜ ᱵᱚᱞᱛᱮ ᱱᱟᱹᱭ ᱜᱟᱰᱟ ᱠᱚ ᱚᱱᱟ ᱢᱟ ᱱᱚᱣᱟ ᱫᱟᱜ ᱫᱤᱱ ᱜᱮ ᱯᱮᱨᱮᱡᱚᱜ-ᱟ ᱟᱨ ᱥᱤᱛᱩᱝ ᱫᱤᱱ ᱢᱟ ᱱᱟᱹᱭ ᱜᱟᱰᱟ ᱠᱚᱦᱚᱸ ᱟᱸᱡᱮᱫ ᱠᱚᱜ ᱜᱮᱭᱟ ᱛᱚ ᱚᱱᱟ ᱛᱮ ᱚᱱᱟ ᱞᱤᱸᱡᱤ ᱫᱟᱜ ᱛᱮᱫᱚ ᱵᱟᱝ ᱜᱮ ᱛᱮᱸᱦᱮᱫ ᱫᱚᱦᱚ ᱠᱟᱛᱮᱫ ᱫᱚ ᱵᱟᱝ ᱛᱟᱦᱮᱸ ᱦᱩᱭᱩᱜ-ᱟ ᱟᱨ ᱟᱞᱮ ᱥᱮᱱ ᱫᱚ ᱠᱮ ᱤᱭᱟᱹ ᱠᱚ ᱢᱮᱱᱟᱜ-ᱟ ᱢᱤᱱᱤ ᱠᱚ ᱥᱟᱢ ᱢᱟᱨᱥᱟᱞ ᱠᱚ ᱢᱮᱱᱟᱜ-ᱟ ᱚᱱᱟ ᱠᱚ ᱛᱮ ᱜᱮ ᱯᱟᱣ ᱵᱟᱲᱟ ᱦᱩᱭᱩᱜ-ᱟ ᱫᱟᱜ ᱠᱚᱫᱚ
ᱟᱫᱚ ᱜᱚᱝᱠᱮ ᱵᱤᱱ ᱞᱟᱹᱭ ᱠᱮᱫᱟ ᱟᱱᱟᱡ ᱢᱮᱱᱟᱜ ᱛᱟᱵᱤᱱᱟ ᱟᱫᱚ
ᱦᱳᱭ
ᱛᱚ ᱟᱫᱚ ᱟᱪᱱᱟᱡ ᱱᱮ ᱵᱟᱲᱜᱮ ᱠᱚᱨᱮ ᱫᱚ ᱫᱟᱜ ᱠᱚ ᱵᱟᱝ ᱵᱚᱞᱚᱱ ᱛᱮ ᱵᱟᱝ ᱠᱷᱟᱨᱟᱯᱚᱜ ᱜᱮᱭᱟ ᱜᱚᱝᱠᱮ
ᱚᱱᱟ ᱠᱚ ᱜᱚᱝᱠᱮ ᱵᱮᱵᱚᱥᱛᱟ ᱦᱩᱭᱩᱜ-ᱟ ᱚᱱᱟ ᱠᱚᱢᱟ ᱵᱮᱵᱚᱥᱛᱟ ᱠᱟᱛᱮᱜ ᱜᱮ ᱪᱟᱞᱟᱣ ᱦᱩᱭᱩᱜ-ᱟ ᱤᱭᱟᱹ ᱦᱩᱭᱩᱜ-ᱟ ᱟᱲᱮ ᱠᱟᱜ ᱦᱩᱭᱩᱜ-ᱟ ᱥᱟᱶᱛᱮ ᱚᱱᱟ ᱠᱚ ᱛᱚᱞ ᱮᱥᱮᱫ ᱠᱟᱜ ᱦᱩᱭᱩᱜ-ᱟ ᱡᱟᱛᱮ ᱫᱟᱜ ᱠᱚ ᱵᱟᱝ ᱵᱚᱞᱚᱱ ᱢᱟ ᱟᱨ ᱫᱟᱜ ᱠᱚ ᱵᱚᱞᱚ ᱞᱮᱱᱠᱷᱟᱱ ᱢᱟ ᱯᱷᱳᱲ ᱦᱩᱭᱩᱜ-ᱟ ᱚᱱᱟ ᱢᱟ ᱡᱚᱛᱱᱚ ᱦᱩᱭᱩᱜ-ᱟ ᱢᱤᱫᱴᱮᱱ ᱜᱤᱫᱽᱨᱟᱹ ᱦᱟᱨᱟ ᱠᱚᱨᱛᱮ ᱜᱮᱞᱮ ᱡᱟᱦᱟᱸ ᱞᱮᱠᱟᱢ ᱡᱚᱛᱱᱚᱭᱮᱭᱟ ᱚᱱᱟ ᱟᱢᱟᱜ ᱡᱟᱦᱟᱸ ᱪᱟᱥ ᱨᱮᱱᱟᱜ ᱡᱤᱱᱤᱥ ᱢᱮᱱᱟᱜ ᱛᱟᱢᱟ ᱚᱱᱟ ᱦᱚᱸ ᱟᱢ ᱚᱱᱠᱟ ᱜᱮ ᱡᱚᱛᱱᱚ ᱦᱩᱭᱩᱜ ᱛᱟᱢᱟ ᱦᱟᱨᱟ ᱞᱟᱹᱜᱤᱫ ᱛᱮ ᱩᱱᱤ ᱦᱚᱸ ᱠᱟᱹᱣᱰᱤᱭ ᱮᱢᱟᱢᱟ ᱪᱮᱞᱮᱠᱟᱢ ᱦᱟᱨᱟ ᱡᱚᱛᱚᱱᱮᱭᱟ ᱚᱱᱠᱟ ᱜᱮ ᱩᱱᱤ ᱠᱟᱹᱣᱰᱤᱭ ᱮᱢᱟᱢᱟ
ᱦᱳᱭ ᱦᱳᱭ ᱦᱳᱭ ᱟᱫᱚ ᱜᱚᱝᱠᱮ ᱚᱱᱮ ᱫᱟᱜ ᱯᱮᱨᱮᱡ ᱞᱮᱱᱠᱷᱟᱱ ᱢᱟᱛᱚ ᱟᱱᱟᱡ ᱠᱚᱨᱮ ᱡᱩᱫᱤ ᱱᱚᱝᱠᱟ-ᱟ ᱛᱟᱦᱚᱞᱮ ᱟᱹᱰᱤ ᱟᱴ ᱜᱮᱛᱚ ᱢᱟᱱᱮ ᱠᱟᱹᱣᱰᱤ ᱠᱚ ᱠᱷᱚᱨᱚᱪᱚᱜ ᱜᱮᱭᱟ ᱢᱟᱱᱮ ᱢᱤᱫ ᱫᱷᱟᱣ ᱵᱤᱱ ᱵᱩᱡᱮᱫ ᱜᱮᱭᱟ ᱛᱚ ᱢᱟᱱᱮ ᱫᱟᱜ ᱢᱤᱫ ᱫᱷᱟᱣ ᱥᱮᱱ ᱞᱮᱱᱠᱷᱟᱱ ᱟᱱᱟᱡᱽ ᱵᱟᱲᱜᱮ ᱠᱚᱨᱮ ᱢᱟᱱᱮ ᱦᱩᱭᱩᱜ ᱛᱚ ᱢᱟᱱᱮ ᱛᱤᱱᱟᱹᱜ ᱠᱟᱹᱣᱰᱤ ᱨᱮᱱᱟᱜ ᱱᱚᱥᱠᱟᱱ ᱢᱮᱱᱟᱜ-ᱟ ᱞᱟᱹᱭ ᱵᱤᱱ ᱥᱮ ᱟᱹᱰᱤ ᱰᱷᱮᱨ ᱜᱮᱛᱚ
ᱦᱳᱭ ᱚᱱᱟ ᱢᱟ ᱛᱟᱦᱮᱱ ᱜᱮᱭᱟ ᱵᱟᱢ ᱵᱟᱢ ᱠᱷᱚᱨᱪᱟ ᱞᱮᱠᱷᱟᱱ ᱪᱤᱠᱟᱹ ᱞᱮᱠᱟᱛᱮ ᱦᱩᱭᱩᱜ-ᱟ ᱢᱮᱫᱴᱮᱱ ᱟᱢ ᱡᱟᱦᱟᱱᱟᱜ ᱜᱮ ᱦᱟᱨᱟ ᱠᱚᱨᱛᱮ ᱜᱮᱞᱮ ᱟᱢᱫᱚ ᱟ ᱠᱟᱹᱣᱰᱤ ᱫᱚ ᱞᱟᱜᱟᱜ ᱜᱮᱛᱟᱢ ᱜᱮᱭᱟ ᱩᱱᱤ ᱡᱚᱛᱚᱱ ᱦᱟᱨᱟ ᱞᱟᱹᱜᱤᱫ ᱛᱮ ᱡᱚᱢᱟᱜ ᱫᱚ ᱞᱟᱜᱟᱜ ᱜᱮᱭᱟ ᱟᱵᱚ ᱢᱟᱹᱱᱢᱤᱭᱟᱜ ᱡᱟᱦᱟᱸ ᱞᱮᱠᱟ ᱵᱚᱱ ᱡᱚᱢᱟ ᱫᱟᱠᱟ ᱠᱚ ᱩᱛᱩ ᱠᱚ ᱚᱱᱠᱟ ᱜᱮ ᱚᱱᱟ ᱪᱟᱥ ᱨᱮᱱᱟᱜ ᱡᱟᱦᱟᱸ ᱫᱟᱨᱮ ᱱᱟᱹᱲᱤ ᱠᱚ ᱩᱱᱠᱩᱣᱟᱜ ᱦᱚᱸ ᱡᱚᱢᱟᱜ ᱛᱟᱦᱮᱱ ᱜᱮᱭᱟ ᱜᱩᱨᱤᱡ ᱠᱚ ᱛᱟᱨᱯᱚᱨᱮ ᱡᱟᱦᱟᱱ ᱱᱮᱛᱟᱨ ᱥᱟᱨ ᱠᱚ ᱧᱟᱢᱚᱜ ᱠᱟᱱᱟ ᱚᱱᱟ ᱠᱚᱢᱟ ᱮᱢ ᱛᱮᱜᱮ ᱦᱩᱭᱩᱜ-ᱟ ᱵᱟᱠᱷᱟᱱ ᱫᱚ ᱪᱤᱠᱟᱹ ᱞᱮᱠᱟ ᱛᱮ ᱦᱟᱨᱟᱜ-ᱟ ᱦᱩᱸ
ᱦᱳᱭ ᱟᱫᱚ ᱜᱚᱝᱠᱮ ᱟᱵᱤᱱ ᱦᱚᱸᱛᱚ ᱟᱛᱳ ᱨᱮᱜᱮ ᱵᱤᱱ ᱛᱟᱦᱮᱱᱟ ᱟᱫᱚ ᱡᱟᱦᱟᱸ ᱢᱟᱱᱮ ᱱᱤᱛ ᱢᱟᱛᱚ ᱪᱟᱥ ᱥᱤᱡᱤᱱ ᱠᱟᱱᱟ ᱟᱫᱚ ᱪᱟᱥ ᱠᱚᱨᱮ ᱫᱚ ᱚᱱᱮ ᱠᱟᱹᱣᱰᱤ ᱠᱚᱫᱚ ᱛᱤᱱᱟᱹᱜ ᱠᱟᱛᱮ ᱯᱮ ᱮᱢᱟ ᱠᱚ ᱠᱟᱱᱟ? ᱢᱟᱱᱮ ᱮ ᱟᱵᱚ ᱟᱛᱳ ᱠᱚᱨᱮ ᱢᱟ ᱵᱟᱲᱟᱭᱟᱯᱮ ᱛᱚ ᱮᱻ ᱟᱛᱳ ᱠᱚᱨᱮᱱ ᱦᱚᱲ ᱦᱚᱯᱚᱱ ᱜᱮ ᱢᱟᱱᱮ ᱠᱚ ᱠᱟᱹᱴᱤᱡ ᱠᱟᱹᱢᱤ ᱨᱮᱫᱚ ᱠᱚ ᱞᱟᱜᱟᱜ ᱜᱮᱭᱟ ᱟᱫᱚ ᱡᱮᱢᱚᱱ ᱨᱚᱦᱚᱭ ᱠᱚᱨᱮᱜ ᱮᱸ ᱥᱤᱭᱩᱜ ᱠᱚᱨᱮᱜ ᱾ ᱚᱱᱟ ᱠᱚᱨᱮ ᱫᱚ ᱠᱟᱹᱣᱰᱤ ᱢᱟᱱᱮ ᱟᱯᱮ ᱥᱮᱫ ᱫᱚ ᱛᱤᱱᱟᱹᱜ ᱠᱟᱛᱮᱫ ᱯᱮ ᱮᱢᱟ ᱠᱚ ᱠᱟᱱᱟ? ᱥᱮ ᱛᱤᱱᱟᱹᱜ ᱠᱟᱛᱮᱫ ᱯᱮ ᱦᱟᱛᱟᱣ ᱫᱟ? ᱢᱟᱱᱮ ᱟᱞᱮ ᱥᱮᱫ ᱡᱮᱢᱚᱱ ᱠᱟᱹᱴᱤᱡ ᱵᱟᱡᱟᱨ ᱫᱚ ᱡᱷᱟᱹᱞ ᱧᱚᱜ ᱜᱮᱭᱟ ᱦᱳᱭᱛᱳ ᱟᱞᱮᱥᱮᱫ ᱮᱸ ᱠᱟᱹᱴᱤᱡ ᱟᱞᱟᱫᱟ ᱫᱟᱲᱮᱭᱟᱜᱼᱟᱭ ᱡᱮᱢᱚᱱ ᱟᱯᱮ ᱥᱮᱫ ᱟᱞᱟᱫᱟ ᱫᱟᱲᱮᱭᱟᱜᱼᱟ ᱚᱱᱟ ᱢᱟᱛᱚ ᱦᱳᱭᱳᱜ ᱜᱮᱭᱟ ᱜᱚᱢᱠᱮ ᱚᱱᱟᱛᱮᱞᱤᱧ ᱞᱟᱹᱭᱫᱟ ᱟᱯᱮ ᱥᱮᱫ ᱠᱟᱹᱣᱰᱤ ᱫᱚ ᱛᱤᱱᱟᱹᱜ ᱠᱟᱛᱮᱫ?
ᱟᱞᱮ ᱥᱮᱫ ᱫᱚ ᱦᱩᱲᱩ ᱨᱚᱦᱚᱭ ᱡᱟᱦᱟᱸᱭ ᱠᱚᱠᱚ ᱪᱟᱞᱟᱜᱼᱟ ᱩᱱᱠᱩ ᱫᱚ ᱚᱸ ᱵᱟᱨᱭᱟ ᱦᱚᱨᱟ ᱞᱮᱠᱟᱛᱮᱠᱚ ᱠᱟᱹᱢᱤ ᱜᱮᱭᱟ ᱢᱮᱫᱴᱮᱱ ᱫᱚ ᱴᱷᱤᱠᱟᱹ ᱠᱚ ᱥᱟᱵᱟ ᱟᱨ ᱢᱮᱫ ᱴᱮᱱ ᱫᱚ ᱫᱤᱱᱟᱹᱢ ᱦᱟᱹᱡᱨᱤ ᱠᱚ ᱥᱟᱵᱟ ᱫᱤᱱᱟᱹᱢ ᱦᱟᱹᱡᱨᱤ ᱫᱚ ᱢᱮᱱᱟᱜᱼᱟ ᱜᱚᱝ ᱜᱚᱝᱠᱮ ᱚᱱᱠᱟ ᱟᱞᱮ ᱥᱮᱱ ᱫᱚ ᱚ ᱯᱮᱥᱟᱭ ᱠᱟᱛᱮᱫ ᱯᱮᱥᱟᱭ ᱥᱟᱶᱛᱮ ᱟᱨᱦᱚᱸ ᱵᱟᱨ ᱵᱮᱲᱟ ᱫᱟᱠᱟ ᱡᱚᱢ ᱢᱮᱱᱟᱜᱼᱟ ᱾
ᱦᱮᱸ ᱾
ᱡᱤᱞ ᱩᱛᱩ ᱟᱛᱮᱫ ᱢᱤᱫ ᱵᱮᱲᱟ ᱫᱚ ᱡᱤᱞ ᱩᱛᱩ ᱟᱛᱮᱫ ᱟᱨ ᱢᱤᱫ ᱵᱮᱲᱟ ᱫᱚ ᱥᱚᱵᱡᱤ ᱟᱛᱮᱫ ᱚᱱᱟ ᱢᱮᱱᱟᱜᱼᱟ ᱟᱨ ᱡᱟᱦᱟᱸ ᱱᱟᱦᱮᱞ ᱥᱤᱭᱳᱜ ᱠᱚ ᱱᱟᱦᱮᱞ ᱥᱤᱭᱳᱜ ᱠᱚᱢᱟ ᱱᱮᱛᱟᱨ ᱫᱚ ᱡᱟᱹᱥᱛᱤ ᱠᱟᱭᱛᱮ ᱴᱟᱠᱴᱟᱨ ᱠᱚᱜᱮ ᱧᱮᱞᱚᱜ ᱠᱟᱱ ᱜᱮᱭᱟ ᱛᱚ ᱚᱱᱟᱛᱮ ᱱᱟᱦᱮᱞ ᱠᱚ ᱱᱮᱛᱟᱨ ᱫᱚ ᱠᱚᱢ ᱠᱟᱱᱟ, ᱢᱮᱱᱠᱷᱟᱱ ᱱᱮᱛᱟᱨ ᱱᱟᱦᱮᱞ ᱠᱚᱨᱮᱱᱟᱜ ᱫᱟᱢ ᱦᱚᱸ ᱢᱮᱱᱟᱜ ᱜᱮᱭᱟ ᱾ ᱱᱟᱦᱮᱞ ᱡᱩᱫᱤ ᱡᱟᱦᱟᱸᱭ ᱤᱫᱤᱭᱟᱭ ᱟᱫᱚ ᱚᱱᱟ ᱫᱚ ᱵᱤᱜᱷᱟᱹ ᱦᱤᱥᱟᱹᱵ ᱛᱮᱠᱚ ᱱᱮᱛᱟᱨ ᱫᱚ ᱠᱚ ᱥᱤᱭᱳᱜ ᱠᱟᱱᱟ ᱛᱚ ᱞᱟᱦᱟ ᱠᱷᱚᱱ ᱜᱮᱠᱚ ᱥᱤᱭᱳᱜ ᱦᱤᱡᱩᱜ ᱠᱟᱱᱟ ᱵᱤᱜᱷᱟᱹ ᱦᱤᱥᱟᱹᱵ ᱛᱮ ᱾ ᱟᱞᱮ ᱥᱮᱜ ᱱᱚᱝᱠᱟ ᱵᱤᱜᱷᱟᱹ ᱟᱴᱥᱚ ᱴᱟᱠᱟ ᱵᱤᱜᱷᱟᱹ ᱚᱱᱠᱟ ᱠᱚ ᱥᱤᱭᱟ ᱥᱤ ᱟᱲᱜᱚᱢ ᱚᱱᱟ ᱢᱮᱥᱟ ᱠᱟᱛᱮᱫ ᱚᱱᱟ ᱟᱨᱠᱤ ᱟᱯᱮᱥᱮᱱ ᱫᱚ ᱚᱠᱟᱞᱮᱠᱟ ᱛᱚᱵᱮ?
ᱟᱞᱮ ᱥᱮᱫ ᱫᱚ ᱜᱚᱢᱠᱮ ᱢᱟᱱᱮ ᱟᱹᱵᱤᱱ ᱡᱟᱦᱟᱸ ᱞᱮᱠᱟ ᱵᱤᱱ ᱞᱟᱹᱭ ᱠᱮᱫᱟ ᱚᱱᱠᱟ ᱢᱟ ᱮᱠᱫᱚᱢ ᱢᱮᱱᱟᱜ ᱜᱮ ᱟᱛᱳ ᱴᱚᱞᱟ ᱦᱚᱲ ᱛᱚ ᱡᱮᱢᱚᱱ ᱟᱹᱵᱤᱱᱟᱜ ᱵᱟᱹᱫᱽ ᱠᱷᱮᱛ ᱢᱮᱱᱟᱜᱼᱟ ᱦᱮᱸᱥᱮ ᱟᱹᱞᱤᱧᱟᱜ ᱦᱚᱸ ᱢᱮᱱᱟᱜᱼᱟ ᱟᱫᱚ ᱦᱳᱭᱛᱚ ᱟᱹᱵᱤᱱ ᱫᱚ ᱟᱹᱵᱤᱱᱟᱜ ᱟᱹᱵᱤᱱᱟᱜ ᱨᱮ ᱯᱳᱭᱞᱳ ᱫᱟᱜ ᱢᱮᱱᱟᱜᱼᱟ ᱡᱮᱢᱚᱱ ᱫᱟᱜ ᱫᱚ ᱠᱟᱹᱴᱤᱡ ᱠᱚᱢ ᱵᱤᱥᱤ ᱦᱟᱱᱛᱮ ᱱᱟᱛᱮ ᱜᱮᱭᱟ ᱡᱮᱢᱚᱱ ᱟᱞᱮᱥᱮᱫ ᱫᱚ ᱠᱮᱞᱮᱱ ᱫᱟᱜ ᱟᱨ ᱥᱮᱨᱢᱟ ᱡᱟᱹᱲᱤ ᱫᱟᱜ ᱜᱮ ᱢᱮᱱᱟᱜᱼᱟ ᱾ ᱟᱫᱚ ᱦᱳᱭᱛᱳ ᱟᱵᱤᱱᱟᱜ ᱨᱮ ᱡᱩᱫᱤ ᱥᱤ ᱦᱳᱭᱳᱜ ᱠᱟᱱᱟ ᱛᱟᱦᱞᱮ ᱟᱹᱵᱤᱱ ᱠᱟᱹᱴᱤᱡ ᱤᱧ ᱜᱚᱲᱚᱣᱟᱫ ᱵᱤᱱᱟᱹ, ᱟᱫᱚ ᱚᱱᱟᱨᱮ ᱡᱟᱦᱟᱸ ᱯᱟᱣᱱᱟ ᱦᱩᱭᱮᱱ ᱛᱤᱧᱟᱹ ᱦᱳᱭᱛᱳ ᱚᱱᱟ ᱵᱟᱹᱵᱤᱱ ᱮᱢᱟᱫᱤᱧ ᱛᱮ, ᱟᱹᱵᱤᱱ ᱦᱚᱸ ᱟᱹᱞᱤᱧᱟᱜ ᱨᱮ ᱥᱤᱭᱩᱜ ᱥᱚᱢᱚᱭ ᱟᱹᱵᱤᱱ ᱵᱤᱱ ᱥᱮᱞᱮᱫᱚᱜᱼᱟ, ᱮᱱᱮ ᱠᱷᱟᱱ ᱜᱮ ᱚᱱᱟ ᱢᱟ ᱢᱤᱴᱟᱹᱣᱮᱱᱟ ᱾ ᱟᱨ ᱵᱟᱝᱠᱷᱟᱱ ᱡᱩᱫᱤ ᱟᱹᱞᱤᱧᱟᱜ ᱫᱚ ᱦᱳᱭ ᱠᱟᱱᱟ, ᱠᱷᱟᱹᱞᱤ ᱟᱹᱵᱤᱱᱟᱜ ᱜᱮ ᱵᱟᱹᱠᱤ ᱢᱮᱱᱟᱜᱼᱟ ᱛᱟᱦᱞᱮ ᱟᱹᱵᱤᱱᱟᱜ ᱥᱤᱭᱩᱜ ᱠᱟᱛᱮ ᱟᱹᱵᱤᱱ ᱱᱚᱝᱠᱟ ᱦᱤᱥᱟᱹᱵᱽ ᱛᱮ ᱠᱟᱹᱣᱰᱤ ᱵᱤᱱ ᱮᱢᱚᱜᱼᱟ ᱡᱮᱢᱚᱱ ᱟᱯᱮ ᱥᱮᱫ ᱵᱤᱱ ᱞᱟᱹᱭ ᱠᱮᱫᱟ ᱯᱮ ᱥᱟᱭ ᱴᱟᱠᱟ᱾ ᱟᱞᱮ ᱥᱮᱫ ᱦᱚᱸ ᱜᱚᱢᱠᱮ ᱯᱮ ᱥᱟᱭ ᱴᱟᱠᱟ ᱜᱮ, ᱢᱟᱱᱮ ᱮ ᱮ ᱢᱟᱱᱮ ᱮᱸ ᱥᱚᱢᱟᱱ ᱥᱚᱢᱟᱱ ᱜᱮ ᱛᱟᱵᱚᱱᱟ ᱜᱚᱝᱠᱮ ᱟᱨᱠᱤ ᱾
ᱚ ᱦᱳᱭ ᱚᱱᱠᱟ ᱜᱮ ᱟᱨ ᱡᱟᱦᱟᱸᱢ ᱞᱟᱹᱭ ᱠᱮᱫᱟ ᱚᱱᱮ ᱜᱚᱲᱚ ᱚᱱᱟ ᱢᱟ ᱟᱞᱮ ᱥᱮᱱ ᱦᱚᱸ ᱢᱮᱱᱟᱜ᱾ ᱜᱮᱭᱟ ᱟᱛᱳ ᱴᱚᱞᱟ ᱨᱮᱱ ᱦᱚᱲ ᱮᱸ ᱡᱩᱫᱤ ᱩᱱᱠᱩ ᱠᱟᱹᱢᱤᱱ ᱠᱚ ᱵᱟᱝ ᱠᱚ ᱧᱟᱢᱮᱫ ᱠᱚ ᱠᱷᱟᱱ ᱛᱟᱦᱞᱮ ᱟᱯᱱᱟᱨ ᱥᱚᱵ ᱜᱮ ᱩᱱᱤᱭᱟᱜ ᱮᱢ ᱠᱟᱹᱢᱤ ᱠᱟᱜᱼᱟ, ᱩᱱᱤᱭᱟᱜ ᱠᱟᱹᱢᱤ ᱛᱟᱭᱚᱢ ᱛᱟᱨ ᱯᱚᱨ ᱡᱚᱠᱷᱚᱱ ᱟᱯᱱᱟᱨᱟᱜ ᱡᱚᱠᱷᱚᱱ ᱠᱟᱹᱢᱤ ᱨᱮᱱᱟᱜ ᱚᱠᱛᱚ ᱦᱤᱡᱩᱜᱼᱟ᱾ ᱚᱱᱟ ᱚᱠᱛᱚ ᱡᱟᱦᱟᱸᱭᱟᱜ ᱮᱢ ᱠᱟᱹᱢᱤ ᱠᱟᱜᱼᱟ, ᱩᱱᱤ ᱟᱢᱟᱜ ᱮ ᱠᱟᱹᱢᱤ ᱛᱟᱢᱟᱭ ᱾ ᱚᱱᱠᱟ ᱜᱮ ᱪᱟᱞᱟᱜᱼᱟ ᱟᱛᱳ ᱴᱚᱞᱟᱨᱮ ᱛᱟᱦᱮᱸ ᱞᱮᱱᱠᱷᱟᱱ ᱚᱱᱟ ᱠᱚᱫᱚ ᱢᱟᱱᱟᱣ ᱵᱟᱛᱟᱣ ᱠᱟᱛᱮᱫ ᱪᱟᱞᱟᱣ ᱦᱳᱭᱳᱜᱼᱟ ᱾ ᱟᱨ ᱱᱚᱝᱠᱟ ᱜᱮ ᱥᱟᱹᱜᱟᱹᱭ ᱡᱚᱯᱚᱲᱟᱣ ᱛᱟᱦᱮᱸᱱ ᱢᱟ ᱟᱹᱰᱤ ᱱᱟᱯᱟᱭ ᱜᱮ ᱾
ᱦᱮᱸ ᱟᱫᱚ ᱜᱚᱝᱠᱮᱼᱼ ᱪᱟᱥᱵᱟᱥ ᱨᱮᱢᱟ ᱮᱢᱱᱤ ᱛᱮᱢᱟ ᱟᱵᱚᱣᱟᱜ ᱢᱟ ᱵᱤᱥ ᱠᱚ ᱥᱟᱨ ᱛᱮᱢᱟ ᱼᱼ ᱠᱤᱨᱤᱧ ᱛᱮᱢᱟ ᱠᱟᱹᱣᱰᱤ ᱢᱟ ᱞᱟᱜᱟᱜ ᱠᱟᱱ ᱜᱮ ᱛᱟᱵᱚᱱᱟ, ᱟᱫᱚ ᱚᱱᱠᱟ ᱦᱤᱥᱟᱹᱵᱽ ᱛᱮ ᱢᱩᱪᱟᱹᱫ ᱨᱮ ᱠᱟᱹᱣᱰᱤ ᱠᱚᱵᱚᱱ ᱧᱟᱢ ᱮᱫᱟ ᱛᱚ?
ᱦᱚᱭ ᱜᱚᱢᱠᱮ ᱧᱟᱢ ᱫᱚ ᱧᱟᱢᱚᱜ ᱠᱟᱱᱟ, ᱢᱮᱱᱠᱷᱟᱱ ᱚᱱᱠᱟ ᱢᱟᱛᱚ ᱩᱱᱟᱹᱜ ᱢᱟ ᱵᱟᱝ ᱧᱟᱢᱚᱜ ᱠᱟᱱ᱾
ᱟᱪᱪᱷᱟ ᱟᱪᱪᱷᱟ ᱢᱟᱱᱮ ᱱᱚᱣᱟ ᱜᱮ ᱦᱚ ᱛᱟ ᱢᱟᱱᱮ ᱱᱚᱣᱟ ᱜᱮ ᱜᱚᱝᱠᱮ ᱞᱟᱹᱭ ᱜᱟᱱᱚᱜᱼᱟ ᱢᱟᱱᱮ ᱢᱟᱱᱮ ᱚᱱᱟ ᱫᱚ ᱟᱹᱵᱤᱱ ᱦᱚᱸ ᱵᱟᱹᱵᱤᱱ ᱞᱟᱹᱭ ᱫᱟᱲᱮᱭᱟᱜᱼᱟ, ᱟᱹᱞᱤᱧ ᱦᱚᱸ ᱵᱟᱹᱞᱤᱧ ᱞᱟᱹᱭ ᱫᱟᱲᱮᱭᱟᱜᱼᱟ ᱚᱱᱟ ᱫᱚ ᱮᱸ ᱪᱚᱴ ᱪᱟᱸᱫᱚ ᱴᱷᱮᱱ ᱜᱮᱭᱟ ᱢᱟᱱᱮ ᱦᱳᱭᱮᱱ ᱠᱷᱟᱱ ᱫᱚ ᱵᱷᱟᱹᱜᱤ ᱴᱷᱤᱠ ᱜᱮᱵᱚᱱ ᱧᱟᱢ ᱠᱮᱫᱟ ᱠᱟᱹᱣᱰᱤ ᱠᱚ ᱟᱨ ᱵᱟᱝᱠᱷᱟᱱ ᱫᱚ ᱠᱟᱹᱴᱤᱡ ᱫᱚ ᱦᱟᱸᱜ ᱢᱟᱱᱮ ᱡᱟᱦᱟᱸ ᱵᱚᱱ ᱠᱷᱚᱨᱚᱪ ᱠᱮᱫ, ᱤᱱᱟᱹ ᱪᱮᱛᱟᱱ ᱨᱮᱜᱮ ᱵᱚᱱ ᱧᱟᱢ ᱫᱟ ᱛᱚ ᱦᱟᱸᱜ᱾ ᱦᱮᱸ ᱥᱮ ᱵᱟᱹᱵᱤᱱ ᱠᱟᱨᱚᱱ ᱜᱚᱝᱠᱮ ᱠᱮ ᱟᱹᱵᱤᱱ ᱦᱚᱸ ᱵᱟᱹᱵᱤᱱ ᱞᱟᱹᱭ ᱫᱟᱲᱮᱭᱟᱜᱼᱟ ᱮᱸ ᱮᱸ